ᱦᱮᱸ ᱜᱚᱝᱠᱮ ᱡᱚᱦᱟᱨ ᱜᱮ?
ᱦᱳᱭ ᱡᱚᱦᱟᱨ ᱜᱮ ᱛᱟᱨᱯᱚᱨᱮ ᱵᱮᱥ ᱵᱟᱲᱟᱭ ᱜᱮᱛᱚ?
ᱦᱮᱸ ᱱᱤᱭᱟᱹ ᱜᱷᱟᱹᱲᱤᱡ ᱫᱚ ᱵᱮᱥ ᱵᱟᱲᱟ ᱜᱮ ᱟᱫᱚ ᱟᱹᱵᱤᱱ ᱫᱚ ᱪᱮᱫ ᱞᱮᱠᱟ
ᱦᱚᱸ ᱟᱹᱞᱤᱧ ᱦᱚᱸ ᱱᱤᱛᱚ ᱫᱚ ᱦᱜ ᱵᱮᱥ ᱵᱟᱲᱟ ᱜᱮ ᱦᱮᱱᱟᱜ ᱟᱠᱟᱫ ᱞᱤᱧᱟᱹ᱾
ᱟᱪᱪᱷᱟ ᱟᱪᱪᱷᱟ᱾
ᱯᱚᱨᱮ ᱡᱚᱢ ᱵᱟᱲᱟ ᱫᱚ ᱦᱩᱭᱱᱟ ᱥᱮ ᱟᱹᱣᱨᱤ?
ᱦᱮᱸ ᱜᱚᱝᱠᱮ ᱡᱚᱢ ᱵᱟᱲᱟ ᱠᱚᱫᱚ ᱦᱩᱭ ᱟᱠᱟᱱᱟ ᱦᱩᱭᱛᱚ ᱦᱩᱭ ᱫᱚ ᱟᱠᱷᱟᱱᱮᱠ ᱢᱟᱲᱟᱝ ᱟᱨᱠᱤ᱾
ᱟᱪᱪᱷᱟ
ᱦᱳᱭ ᱟᱹᱵᱤᱱᱟᱜ ᱫᱚ ᱡᱚᱢ ᱵᱟᱲᱟ ᱠᱚ ᱥᱮ ᱟᱹᱣᱨᱤ?
ᱦᱳᱭ ᱟᱹᱞᱤᱧ ᱦᱚᱸ ᱢᱮᱱ ᱜᱟᱱᱚᱜᱼᱟ ᱢᱟᱥᱮ ᱮᱱᱟᱱ ᱧᱚᱜ ᱨᱮᱜ ᱛᱤᱧ ᱡᱚᱢ ᱟᱠᱟᱫᱟᱼᱟ ᱟᱨ ᱡᱤᱨᱟᱹᱣ ᱵᱟᱲᱟ ᱟᱠᱟᱱᱟ ᱛᱤᱧ ᱢᱮᱱ ᱜᱟᱱᱚᱜᱼᱟ ᱢᱟᱲᱟᱝ ᱧᱚᱜ ᱨᱮᱜᱮᱞᱤᱧ ᱡᱚᱢ ᱠᱟᱫᱟ ᱟᱹᱞᱤᱧ ᱫᱚ᱾ ᱮᱢᱱᱤ ᱜᱮ ᱛᱮᱦᱧ ᱫᱚ ᱵᱟᱝ ᱡᱟᱹᱯᱤᱫ ᱥᱟᱱᱟ ᱠᱟᱱᱟ᱾ ᱦᱮᱡ ᱠᱟᱛᱮ ᱫᱚ ᱠᱟᱹᱢᱤ ᱠᱚᱦᱚᱸ ᱵᱟᱝ ᱪᱟᱞᱟᱣ ᱦᱩᱭ ᱞᱮᱱᱛᱮ ᱞᱟᱸᱜᱟ ᱦᱚᱸ ᱵᱟᱝ ᱵᱩᱡᱩᱜ ᱠᱟᱱᱟ ᱛᱚ, ᱟᱫᱚ ᱚᱱᱟ ᱠᱷᱟᱹᱛᱤᱨ᱾ ᱡᱤᱨᱟᱹᱣ ᱵᱟᱲᱟ ᱦᱩᱭ ᱟᱠᱟᱱᱟ ᱟᱫᱚ ᱛᱟᱦᱚᱞᱮ ᱦᱟᱸᱜ ᱢᱮᱱᱫᱟᱞᱤᱧ ᱚᱲᱟᱜ ᱦᱚᱲ ᱠᱚᱫᱚ ᱱᱟᱯᱟᱭ ᱵᱟᱲᱟ ᱜᱮᱛᱚ?
ᱦᱮᱸ ᱜᱚᱝᱠᱮ ᱟᱫᱚ ᱱᱟᱯᱟᱭ ᱵᱟᱲᱟ ᱫᱚ ᱱᱟᱯᱟᱭ ᱵᱟᱲ ᱜᱮ᱾ ᱦᱚᱭ ᱩᱱᱟᱹᱜ ᱤᱭᱟᱹ ᱫᱚ ᱵᱟᱝᱟ ᱟᱫᱚ ᱢᱟᱱᱮ ᱦᱳᱭ ᱠᱟᱹᱢᱤ ᱞᱟᱸᱜᱟ ᱠᱚ ᱟᱫᱚ ᱢᱟᱱᱮ ᱦᱚᱲᱢᱚ ᱠᱚ ᱛᱤᱡᱟᱸᱜᱟ ᱠᱚ ᱠᱟᱹᱡ ᱦᱟᱹᱥᱩ ᱠᱚ ᱞᱟᱹᱭ ᱵᱟᱲᱟᱭ ᱫᱟᱠᱚᱣᱟ ᱟᱨᱠᱤ᱾
ᱦᱮ ᱦᱳᱭ ᱦᱳᱭ ᱱᱚᱣᱟ ᱱᱚᱣᱟ ᱮ ᱠᱟᱹᱢᱤ ᱫᱚ ᱱᱚᱜᱼᱚᱭ ᱛᱚᱦᱟᱸᱜ ᱠᱤᱪᱷᱩ ᱫᱤᱱ ᱜᱮ ᱮᱦᱚᱵ ᱦᱩᱭ ᱟᱠᱟᱱᱟ, ᱟᱨ ᱟᱪᱠᱟ ᱜᱮ ᱠᱟᱹᱢᱤ ᱦᱚᱸ ᱮᱦᱚᱵ ᱜᱚᱫ ᱦᱩᱭᱱᱟ᱾ ᱟᱫᱚ ᱛᱤ ᱡᱟᱸᱜᱟ ᱫᱚ ᱦᱟᱸᱜ ᱞᱟᱸᱜᱟ ᱫᱚ ᱵᱩᱡᱩᱜ ᱜᱮᱭᱟ᱾
ᱦᱳᱭ ᱦᱳᱭ ᱛᱟᱦᱞᱮ ᱜᱚᱢᱠᱮ ᱟᱯᱮᱥᱮᱫ ᱫᱚ ᱢᱟᱱᱮ ᱮᱸ ᱛᱤᱱᱟᱹᱜ ᱜᱟᱱ ᱠᱟᱹᱢᱤ ᱠᱚᱯᱮ ᱮᱦᱚᱵ ᱠᱮᱫᱟ ᱥᱮ᱾ ᱮ ᱚᱲᱟᱜ ᱦᱚᱲ ᱪᱮᱫ ᱞᱮᱠᱟ ᱦᱮᱱᱟᱜ ᱠᱚᱣᱟ?
ᱦᱳᱭ ᱚᱲᱟᱜ ᱦᱚᱲ ᱠᱚᱫᱚ ᱱᱤᱛᱚᱜ ᱫᱚ ᱱᱟᱯᱟᱭ ᱵᱟᱲᱟ ᱜᱮ ᱦᱮᱱᱟᱜ ᱟᱠᱟᱫ ᱠᱚᱣᱟ ᱥᱟᱱᱟᱢ ᱦᱚᱲᱜᱮ ᱟᱨ᱾ ᱠᱟᱹᱢᱤ ᱠᱚᱫᱚ ᱱᱚᱜᱼ ᱚᱭ ᱛᱚ ᱦᱟᱜ ᱱᱮᱜᱼ ᱮ ᱜᱮ ᱮᱦᱚᱵ ᱦᱩᱭ ᱟᱠᱟᱱᱟ ᱠᱤᱪᱷᱩ ᱫᱤᱱ᱾ ᱫᱚᱢᱮ ᱫᱤᱱ ᱦᱟᱜ ᱵᱟᱝ ᱦᱩᱭ ᱠᱟᱱᱟ᱾ ᱢᱟᱲᱟᱝ ᱛᱮᱢᱟᱛᱚ ᱚᱱᱠᱟ ᱫᱟᱜ ᱦᱚᱸ ᱵᱟᱭ ᱫᱟᱜ ᱟᱠᱟᱫᱟ ᱛᱟᱨᱯᱚᱨᱮ ᱦᱩᱭᱩᱜ ᱠᱟᱱᱟ ᱛᱚᱞᱟ ᱠᱚᱦᱚᱸ ᱢᱟᱲᱟᱝ ᱫᱚ ᱛᱚ ᱵᱟᱝ ᱦᱟᱨᱟ ᱦᱟᱛᱟᱲ ᱠᱟᱱᱟ, ᱛᱟᱭᱚᱢ ᱛᱟᱭᱚᱢ ᱛᱮᱜᱮ ᱛᱚᱞᱟ ᱵᱟᱲᱟ ᱦᱩᱭ ᱟᱠᱟᱱᱟ᱾ ᱟᱫᱚ ᱦᱩᱭ ᱟᱠᱟᱱ ᱜᱮᱭᱟ ᱱᱚᱜᱼᱚᱭ ᱠᱤᱪᱷᱩ ᱨᱚᱦᱚᱭ ᱵᱟᱲᱟ ᱦᱩᱭ ᱠᱟᱱᱟ ᱫᱚᱢᱮ ᱫᱚ ᱵᱟᱝ᱾ ᱟᱵᱮᱱ ᱫᱚ ᱦᱟᱜ ᱛᱤᱱᱟᱹᱜ ᱜᱟᱱ ᱵᱮᱱ ᱨᱚᱦᱚᱭ ᱵᱟᱲᱟ ᱠᱮᱫᱟ ᱦᱩᱲᱩ ᱠᱚᱫᱚ ᱛᱚᱵᱮ?
ᱚ ᱨᱚᱦᱚᱭ ᱵᱟᱲᱟ ᱠᱚ ᱱᱚᱜᱼᱚᱭ ᱵᱟᱨᱫᱤᱱ ᱜᱟᱱᱞᱮ ᱮᱦᱚᱵ ᱟᱠᱟᱫᱟ ᱟᱨᱠᱤ᱾ ᱦᱩ ᱟᱫᱚ ᱱᱚᱜ ᱚᱚᱭ ᱥᱤᱭᱚᱜ ᱠᱚᱜᱮ ᱦᱩᱭᱩᱜ ᱠᱟᱱᱟ ᱥᱤ ᱵᱟᱲᱟ ᱠᱚ ᱦᱩᱭᱩᱜ ᱠᱟᱱᱟ ᱱᱚᱣᱟ ᱪᱷᱟᱴᱟ ᱪᱷᱟᱴᱤ ᱦᱚᱛᱤ ᱠᱚ ᱫᱚᱢᱮ ᱡᱳᱨ ᱞᱟᱜᱟᱣ ᱟᱠᱟᱱᱟ ᱟᱨᱠᱤ᱾
ᱛᱟᱦᱞᱮ ᱢᱮᱱ ᱫᱟᱞᱤᱧ ᱛᱟᱦᱞᱮ ᱪᱮᱫ ᱵᱤᱱ ᱞᱟᱹᱭᱮᱫ ᱛᱟᱦᱮᱱᱟ?
ᱞᱟᱹᱭᱮᱫ ᱛᱟᱦᱮᱱᱤᱧ ᱡᱮ ᱛᱟᱦᱞᱮ ᱜᱚᱝᱠᱮ ᱚᱱᱛᱮ ᱫᱚ ᱢᱟᱱᱮ ᱪᱮᱫᱞᱮᱠᱟ? ᱪᱟᱥᱵᱟᱥ ᱠᱚᱯᱮ ᱮᱛᱚᱦᱚᱵᱽ ᱠᱮᱫᱟ?
ᱦᱳᱭ ᱟᱞᱮ ᱥᱮᱱ ᱫᱚ ᱦᱚᱞᱟ ᱢᱟᱫᱷᱮᱨ ᱠᱷᱚᱱ ᱜᱮ ᱟᱹᱰᱤ ᱡᱚᱛᱚ ᱦᱚᱲ ᱠᱚ ᱫᱷᱩᱨᱟᱹᱣ ᱜᱚᱫ ᱟᱠᱟᱱ ᱜᱮᱭᱟ ᱛᱚ᱾ ᱢᱟᱱᱮ ᱚ, ᱯᱟᱸᱪ ᱪᱷᱚ ᱫᱤᱱ ᱞᱟᱦᱟ ᱠᱷᱚᱱ ᱜᱮ ᱟᱹᱰᱤ ᱡᱟᱠ ᱡᱚᱢᱚᱠ ᱠᱚ ᱫᱷᱩᱨᱟᱹᱣ ᱜᱚᱫ ᱟᱠᱟᱱᱟ ᱛᱚᱵᱮ ᱦᱟᱸᱜ ᱛᱚᱞᱟ ᱠᱚ ᱛᱩᱫ ᱠᱚ ᱥᱮ ᱠᱷᱮᱛ ᱠᱚ ᱥᱟᱯᱲᱟᱣ ᱛᱮᱫᱚ ᱫᱮᱨᱤᱭᱮᱱ ᱛᱟᱠᱚ ᱜᱮᱭᱟ ᱛᱚ ᱦᱚᱞᱟ ᱢᱟ ᱥᱮ ᱨᱚᱠᱚᱢ ᱜᱮ ᱡᱟᱹᱥᱛᱤ ᱠᱚ ᱫᱷᱩᱨᱟᱹᱣ ᱟᱠᱟᱱᱟ᱾
ᱟᱪᱪᱷᱟ ᱟᱪᱪᱷᱟ᱾
ᱟᱨ ᱵᱟᱹᱭᱦᱟᱹᱲ ᱠᱷᱚᱱᱜᱮ ᱦᱟᱸᱜ ᱟᱫᱚ ᱟᱹᱣᱨᱤ ᱞᱮ ᱨᱟᱠᱟᱵᱟ ᱵᱟᱹᱭᱦᱟᱹᱲ ᱨᱮᱜᱮ ᱛᱚ ᱫᱷᱩᱨᱟᱹᱣ ᱦᱩᱭ ᱠᱟᱱᱟ᱾ ᱵᱟᱹᱫᱽ ᱥᱮᱱ ᱫᱚ ᱫᱟᱜ ᱚᱱᱠᱟ ᱵᱟᱝ ᱦᱩᱭ ᱠᱟᱱ ᱛᱮ ᱟᱹᱣᱨᱤ ᱠᱚ ᱨᱟᱠᱟᱵᱽ ᱫᱟᱲᱮᱭᱟᱜᱼᱟ, ᱥᱮ ᱵᱟᱹᱭᱦᱟᱹᱲ ᱨᱮᱱᱟᱜ ᱜᱮ ᱟᱹᱨᱤ ᱠᱚ ᱪᱩᱯ ᱵᱟᱹᱫᱽ ᱛᱮ ᱨᱟᱠᱟᱵᱽ ᱫᱚ ᱟᱣᱨᱤ ᱦᱩᱭᱩᱜᱼᱟ,
ᱟᱪᱪᱷᱟ᱾
ᱛᱟᱦᱞᱮ ᱟᱯᱮᱥᱮᱱ ᱫᱚ ᱫᱟᱜ ᱠᱚᱫᱚ ᱪᱮᱫ ᱞᱮᱠᱟ ᱫᱟᱜ ᱵᱟᱲᱟᱭ ᱫᱟᱭ ᱥᱮ ᱵᱟᱝ?
ᱫᱟᱜ ᱠᱚᱭ ᱫᱟᱜ ᱵᱟᱲᱟᱭ ᱫᱟᱭ ᱟᱫᱚ ᱱᱚᱜᱼᱚᱭ᱾ ᱟᱨ ᱤᱭᱟᱹ ᱱᱚᱜᱼᱚᱭ ᱛᱚ ᱢᱟᱱᱮ ᱫᱚᱢᱮ ᱜᱮ ᱫᱟᱜ ᱮ ᱟᱨᱟᱢᱵᱚ ᱞᱮᱫᱟ ᱱᱚᱜᱼᱚᱭ᱾ ᱠᱚᱴᱟ ᱫᱤᱱ ᱞᱟᱦᱟ ᱟᱨᱠᱤ ᱱᱚᱝᱠᱟ ᱢᱚᱬᱮ ᱫᱤᱱ ᱜᱟᱱ ᱛᱩᱨᱩᱭ ᱫᱤᱱ ᱜᱟᱱ ᱞᱟᱦᱟ ᱫᱚᱢᱮ ᱫᱟᱜ ᱠᱮᱫᱟᱭ ᱛᱚ᱾ ᱟᱫᱚ ᱚᱱᱠᱟ ᱨᱮᱜᱮ ᱢᱟᱱᱮ ᱫᱚᱢᱮ ᱥᱤ ᱠᱚᱞᱮ ᱮᱦᱚᱵᱽ ᱠᱮᱫᱟ ᱟᱨᱠᱤ᱾ ᱦᱳᱭ ᱥᱮ᱾ ᱥᱤ ᱠᱚ ᱞᱚᱥᱚᱫ ᱠᱚ ᱫᱚᱢᱮᱞᱮ ᱮᱦᱚᱵᱽ ᱠᱮᱫᱟ ᱚᱱᱟ ᱥᱢᱚᱭ ᱜᱮ ᱚᱱᱟ ᱫᱟᱜ ᱡᱟᱹᱲᱤ ᱞᱮ ᱧᱟᱢ ᱠᱮᱫ ᱛᱮ᱾
ᱩᱸ,
ᱦᱚᱭ ᱟᱫᱚ ᱟᱫᱚ ᱛᱟᱦᱚᱞᱮ ᱜᱚᱝᱠᱮ ᱚᱱᱛᱮ ᱫᱚ ᱢᱟᱱᱮ ᱤᱭᱟᱹ ᱥᱤ ᱥᱤᱭᱳᱜ ᱠᱚᱫᱚ ᱢᱟᱱᱮ ᱪᱮᱫ ᱠᱚᱛᱮᱯᱮ ᱥᱤ ᱵᱟᱲᱟᱭ ᱜᱮᱭᱟ?
ᱦᱚᱸ ᱟᱞᱮ ᱥᱮᱱ ᱫᱚ ᱥᱤ ᱫᱚ ᱱᱟᱦᱮᱞ ᱛᱮᱜᱮ ᱡᱟᱹᱥᱛᱤ ᱞᱮ ᱥᱤ ᱜᱮᱭᱟ᱾ ᱟᱨ, ᱚᱝᱠᱟ ᱞᱟᱹᱴᱩ ᱞᱟᱹᱴᱩ ᱠᱷᱮᱛ ᱵᱟᱝ ᱠᱟᱱᱛᱮ ᱴᱮᱠᱴᱟᱨ ᱵᱟᱝ ᱟᱹᱪᱩᱨᱚᱜ ᱜᱮᱭᱟ ᱵᱮᱥ ᱴᱷᱤᱠ᱾ ᱥᱮ ᱦᱟᱸᱰᱮ ᱱᱟᱸᱰᱮ ᱠᱷᱮᱛ ᱦᱚᱸ ᱪᱮᱛᱟᱱ ᱢᱟᱱᱮ ᱱᱚᱝᱠᱟ ᱜᱮᱭᱟ ᱩᱥᱩᱞ ᱞᱟᱛᱟᱨ ᱜᱮ ᱛᱟᱞᱮᱭᱟ ᱠᱷᱮᱛ ᱠᱚ ᱡᱟᱦᱟᱸ ᱫᱚ ᱵᱩᱨᱩ ᱫᱤᱥᱚᱢ ᱦᱚᱲ ᱛᱚ᱾ ᱟᱫᱚ ᱠᱷᱮᱛ ᱦᱚᱸ ᱥᱳᱞ ᱞᱛᱟᱨ ᱜᱮᱭᱟ ᱛᱚ ᱱᱚᱣᱟ ᱴᱟᱜ ᱠᱷᱮᱛ ᱠᱷᱚᱱ ᱦᱟᱱᱟᱴᱟᱜ ᱠᱷᱮᱛ ᱤᱫᱤ ᱞᱟᱹᱜᱤᱫ ᱛᱮ ᱟᱹᱰᱤ ᱜᱟᱱ ᱟᱥ ᱥᱟᱺᱜᱤᱧ ᱛᱮ ᱟᱹᱪᱩᱨᱚᱜ ᱦᱩᱭᱩᱜᱼᱟ᱾ ᱟᱨ ᱠᱷᱮᱛ ᱦᱚᱸ ᱦᱩᱰᱤᱧ ᱦᱩᱰᱤᱧ ᱜᱮᱭᱟ ᱚᱱᱟ ᱠᱷᱟᱹᱛᱤᱨ ᱛᱮ ᱴᱮᱠᱴᱟᱨ ᱠᱚᱫᱚ ᱵᱟᱝ ᱤᱫᱤ ᱵᱟᱲᱟᱭ ᱜᱮᱭᱟ ᱟᱨ ᱤᱫᱤ ᱨᱮᱦᱚᱸ ᱠᱚ ᱫᱚᱢᱮ ᱡᱟᱹᱥᱛᱤ ᱠᱚ ᱦᱟᱛᱟᱣ ᱜᱮᱭᱟ᱾ ᱟᱫᱚ ᱚᱱᱟ ᱠᱷᱟᱹᱛᱤᱨ ᱛᱮ ᱰᱟᱭᱨᱤ ᱛᱮᱜᱮ ᱦᱟᱸᱜ ᱞᱮ ᱥᱤᱭᱟ, ᱟᱯᱮ ᱥᱮᱱ ᱫᱚ ᱪᱮᱫ ᱛᱮᱯᱮ ᱥᱤ ᱜᱮᱭᱟ?
ᱟᱫᱚ ᱟᱞᱮ ᱥᱮᱫ ᱦᱚᱸ ᱢᱟᱱᱮ ᱮᱸ ᱱᱟᱦᱮᱞ ᱠᱚᱦᱚᱸ ᱢᱟᱱᱮ ᱟᱨ ᱡᱟᱦᱟᱸ ᱦᱩᱰᱤᱧ ᱧᱚᱜ ᱠᱷᱮᱛ ᱟᱨᱠᱤ ᱫᱚᱢᱮ ᱦᱩᱰᱤᱧ ᱚᱱᱟ ᱠᱚᱫᱚ ᱱᱟᱦᱮᱞ ᱛᱮᱠᱚ ᱥᱤ ᱵᱟᱲᱟᱭ ᱜᱮᱭᱟ ᱡᱟᱦᱟᱸᱭ ᱠᱚᱣᱟᱜ ᱱᱟᱦᱮᱞ ᱠᱚ ᱦᱮᱱᱟᱜ ᱜᱮᱭᱟ᱾ ᱡᱚᱛᱚ ᱯᱟᱲᱟ ᱜᱮ ᱱᱤᱛᱚᱜ ᱫᱚ ᱱᱟᱦᱮᱞ ᱠᱚᱦᱚᱸ ᱵᱟᱱᱩᱜ ᱟᱞᱮ ᱥᱮᱫ ᱫᱚ᱾ ᱟᱫᱚ ᱦᱩᱸ ᱟᱫᱚ ᱵᱮᱥᱤ ᱫᱚ ᱱᱚᱣᱟ, ᱮᱸᱻ ᱜᱚᱴᱟ ᱚᱱᱟ ᱴᱟᱠᱴᱟᱨ ᱠᱚᱛᱮ ᱜᱮᱠᱚ ᱥᱤ ᱵᱟᱲᱟᱭᱮᱫᱟ ᱟᱨ ᱡᱟᱦᱟᱸᱭ ᱠᱚᱣᱟᱜ ᱱᱤᱡᱮᱨᱟ ᱱᱚᱣᱟ ᱯᱟᱣᱟᱨᱴᱤᱞᱟᱨ ᱠᱚ ᱦᱮᱱᱟᱜᱼᱟ, ᱟᱫᱚ ᱩᱱᱠᱩ ᱫᱚ ᱱᱤᱡᱮᱨᱟᱜ ᱠᱚ ᱥᱤ ᱵᱟᱲᱟᱭᱮᱫᱟ᱾
ᱟᱪᱪᱷᱟ᱾
ᱦᱩᱸ ᱾
ᱟᱫᱚᱜ ᱦᱟᱸᱜ ᱞᱤᱧ ᱢᱚᱱᱮᱭᱟ ᱯᱟᱣᱟᱨ ᱴᱤᱞᱟᱹᱨ ᱠᱚᱛᱮ ᱪᱮᱞᱠᱟ ᱵᱷᱟᱜᱤ ᱜᱮ ᱞᱚᱥᱚᱫᱚᱜ ᱜᱮᱭᱟ ᱥᱮ?
ᱦᱮᱸ ᱟᱫᱚ ᱡᱟᱦᱟᱸ ᱯᱟᱣᱟᱨᱴᱤᱞᱟᱨ ᱛᱮ ᱡᱩᱫᱤ ᱱᱚᱣᱟ ᱯᱳᱭᱞᱳ ᱡᱩᱫᱤ ᱵᱚᱱ ᱥᱤᱭᱟ ᱦᱳᱭ ᱥᱮ, ᱯᱩᱭᱞᱩ ᱡᱩᱫᱤ ᱵᱷᱟᱜᱤ ᱧᱚᱜ ᱫᱟᱜ ᱧᱟᱢ ᱠᱟᱛᱮᱜ ᱡᱩᱫᱤ ᱵᱚᱱ ᱥᱤᱭᱟ ᱛᱚ ᱚᱱᱟ ᱫᱚ ᱢᱟᱱᱮ ᱟᱸ ᱡᱟᱦᱟᱸ ᱢᱟᱨᱟᱝ ᱴᱨᱟᱠᱴᱟᱨ ᱟᱨᱠᱤ ᱦᱳᱭᱥᱮ, ᱚᱱᱟ ᱚᱱᱟ ᱴᱟᱠᱴᱟᱨ ᱠᱷᱚᱱ ᱦᱚᱸ ᱢᱟᱱᱮ ᱵᱤᱥᱤ ᱞᱚᱥᱚᱫ ᱫᱚᱜ-ᱟ ᱟᱨᱠᱤ ᱢᱟᱱᱮ ᱟᱹᱰᱤ ᱢᱟᱱᱮ ᱞᱟᱛᱟᱨ ᱧᱚᱜ ᱥᱤᱜ-ᱟ ᱢᱟᱱᱮ ᱴᱟᱠᱴᱟᱨ ᱛᱤᱱᱟᱹᱜ ᱞᱟᱛ ᱵᱷᱤᱛᱤᱨ ᱫᱷᱟᱹᱵᱤᱡ ᱥᱤᱜ ᱜᱮᱭᱟ ᱚᱱᱟ ᱠᱷᱚᱱ ᱦᱚᱸ ᱠᱟᱹᱡ ᱮᱸ ᱫᱷᱮᱨ ᱧᱚᱜ ᱜᱮ ᱞᱟᱛᱟᱨ ᱧᱚᱜ ᱥᱤᱜᱼᱟ ᱟᱨᱠᱤ ᱯᱟᱣᱟᱨᱴᱤᱞᱟᱹᱨ ᱛᱮ ᱾
ᱟᱞᱮ ᱥᱮᱱ ᱫᱚ ᱦᱟᱸᱜ ᱚᱱᱟ ᱠᱚᱢᱟ ᱛᱚ ᱚᱱᱟ ᱠᱚᱛᱮ ᱫᱚ ᱵᱟᱝ ᱠᱚ ᱥᱤ ᱵᱟᱲᱟᱭ ᱜᱮᱭᱟ ᱾ ᱟᱹᱰᱤ ᱠᱚᱢ ᱧᱮᱞᱚᱜᱼᱟ ᱟᱞᱮ ᱥᱮᱱ ᱫᱚ ᱾ ᱦᱚᱭᱛᱚ ᱴᱠᱴᱟᱨ ᱧᱮᱞᱚᱜᱼᱟ ᱯᱟᱣᱟᱨ ᱴᱮᱞᱟᱨ ᱫᱚ ᱵᱟᱝ ᱯᱟᱣᱟᱨ ᱴᱮᱞᱟᱨ ᱫᱚ ᱵᱟᱝ ᱧᱮᱞᱚᱜᱼᱟ ᱾ ᱱᱟᱦᱮᱞ ᱟᱨ ᱴᱮᱠᱴᱟᱨ ᱜᱮ ᱪᱟᱹᱞᱩᱜᱼᱟ, ᱴᱮᱠᱴᱟᱨ ᱦᱚᱸ ᱡᱟᱹᱥᱛᱤ ᱫᱚ ᱵᱟᱝ ᱠᱚ ᱵᱮᱵᱚᱦᱟᱨ ᱜᱮᱭᱟ ᱾
ᱛᱟᱦᱚᱞᱮ ᱜᱚᱝᱠᱮ ᱟᱯᱮ ᱥᱮᱫ ᱫᱚ ᱢᱟᱱᱮ ᱮᱸ ᱥᱤᱭᱳᱜ ᱨᱮᱱᱟᱜ ᱢᱮᱱ ᱤᱭᱟᱹ ᱡᱤᱱᱤᱥ ᱫᱚ ᱦᱩᱭᱩᱜ ᱠᱟᱱᱟ ᱱᱚᱣᱟ ᱱᱟᱦᱮᱞ ᱠᱚᱜᱮ ᱵᱟᱝ?
ᱦᱳᱭ ᱦᱳᱭ ᱱᱟᱦᱮᱞ ᱠᱚᱜᱮ ᱾ ᱟᱨ ᱛᱟᱯᱚᱨᱮ ᱦᱩᱭᱩᱜ ᱠᱟᱱᱟ ᱱᱮᱦᱚᱲ ᱨᱮᱱ ᱥᱮ ᱟᱨᱦᱚᱸ ᱦᱚᱲ ᱨᱮᱱ ᱡᱟᱥᱛᱤ ᱰᱟᱭᱨᱤ ᱠᱚ ᱦᱮᱱᱟᱜ ᱠᱚ ᱛᱟᱠᱚᱣᱭᱟ ᱾ ᱟᱫᱚ ᱰᱟᱭᱨᱤ ᱠᱟᱰᱟ ᱛᱟᱦᱮᱱ ᱛᱩᱞᱩᱡ ᱢᱮᱱᱟ ᱵᱚᱱ ᱱᱤᱭᱟᱹ ᱴᱮᱠᱴᱚᱨ ᱛᱮᱵᱚᱱ ᱥᱤ ᱦᱚᱪᱚᱭᱟ ᱾ ᱛᱟᱨᱯᱚᱨᱮ ᱦᱩᱭᱩᱜ ᱠᱟᱱᱟ ᱰᱟᱭᱨᱤ ᱨᱮ ᱠᱟᱰᱟ ᱢᱮᱱᱟᱜ ᱠᱚᱛᱮ ᱜᱩᱨᱤᱡ ᱠᱚᱦᱚᱸᱞᱮ ᱧᱟᱢ ᱮᱫᱟ ᱾ ᱚᱱᱟᱛᱮ ᱰᱟᱝᱨᱤ ᱠᱟᱰᱟ ᱦᱚᱸᱞᱮ ᱫᱚᱦᱚ ᱠᱟᱜ ᱠᱚᱜᱮᱭᱟ ᱾ ᱚᱝᱠᱟ ᱦᱩᱭ ᱵᱟᱲᱟᱜ ᱜᱮᱭᱟ ᱟᱨ ᱰᱟᱭᱨᱤ ᱡᱩᱫᱤ ᱱᱤᱡᱮᱨᱟᱜ ᱛᱟᱦᱮᱱ ᱛᱟᱢᱟ ᱱᱟᱦᱮᱞ ᱛᱟᱦᱚᱞᱮ ᱠᱷᱟᱱ ᱫᱚ ᱡᱟᱦᱟᱸ ᱛᱤᱨᱮᱢ ᱡᱟᱦᱟᱸ ᱨᱮᱜᱮ ᱢᱤᱫ ᱜᱷᱩᱲᱟᱹ ᱜᱟᱱᱮᱢ ᱥᱤ ᱫᱟᱲᱮᱜᱼᱟ, ᱥᱮ ᱡᱟᱦᱟᱱᱟᱜ ᱮᱴᱟᱜ ᱠᱤᱪᱷᱩ ᱦᱚᱢ ᱪᱟᱥ ᱫᱟᱲᱮᱜᱼᱟ ᱾ ᱦᱩᱰᱤᱧ ᱡᱟᱭᱜᱟ ᱠᱚᱨᱮ ᱦᱚᱸ, ᱟᱨ ᱴᱮᱠᱴᱟᱨ ᱛᱮᱫᱚ ᱧᱮᱞ ᱢᱮ ᱴᱮᱠ ᱴᱟᱨ ᱛᱮᱫᱚ ᱚᱱᱟ ᱞᱟᱹᱜᱤᱫ ᱠᱤ ᱟᱨᱚᱢ ᱟᱹᱜᱩᱭᱟ? ᱟᱨ ᱟᱹᱰᱤ ᱦᱩᱰᱤᱧ ᱧᱚᱜ ᱠᱷᱮᱛ ᱨᱮᱫᱚ ᱟᱨ ᱡᱟᱹᱥᱛᱤ ᱜᱮ ᱞᱟᱜᱟᱭᱟ ᱥᱮ ᱟᱹᱪᱩᱨ ᱵᱟᱲᱟ ᱵᱟᱝ ᱡᱩᱛᱩᱜ ᱛᱟᱭᱟ ᱾
ᱦᱮᱸ ᱦᱮᱸ ᱦᱮᱸ ᱾
ᱛᱟᱦᱚᱞᱮ ᱦᱟᱸᱜ ᱟᱯᱮ ᱥᱮᱱ ᱟᱵᱮᱱ ᱨᱮᱱ ᱫᱚ ᱰᱟᱝᱨᱤ ᱠᱟᱰᱟ ᱠᱚᱫᱚ ᱢᱮᱱᱟᱜ ᱠᱚᱣᱟ ᱥᱮ ᱵᱟᱝᱟ?
ᱟᱫᱚ ᱟᱞᱮ ᱨᱮᱱ ᱦᱚᱸ ᱜᱚᱝᱠᱮ ᱱᱚᱣᱟ ᱰᱟᱹᱝᱨᱤ ᱠᱟᱰᱟ ᱠᱚᱫᱚ ᱟᱫᱚ ᱵᱟᱹᱱᱩᱜ ᱠᱚᱣᱟ ᱟᱫᱚ ᱦᱮᱱᱟᱜ ᱵᱚᱞᱛᱮ ᱫᱚ ᱱᱚᱣᱟ ᱦᱳᱭ ᱜᱟᱹᱭ ᱵᱟᱨᱭᱟ ᱦᱮᱱᱟᱜ ᱟᱠᱟᱫ ᱠᱤᱱᱟᱹ ᱟᱨ ᱱᱩᱠᱩ ᱢᱮᱨᱚᱢ ᱠᱚ ᱥᱤᱢ ᱠᱚ ᱜᱮ ᱾ ᱢᱮᱨᱚᱢ ᱠᱚᱦᱚᱸ ᱦᱚᱸᱜᱼᱚᱭ ᱱᱮᱛᱟᱨ ᱫᱚ ᱡᱮᱢᱚᱱ ᱱᱚᱜᱼᱚᱭ ᱮᱸ ᱫᱚᱢᱮ ᱜᱮ ᱦᱚᱨᱚᱵᱚᱨᱚ ᱟᱨᱠᱤ ᱢᱟᱱᱮ ᱠᱷᱮᱛ ᱥᱮᱫ ᱫᱚ ᱟᱨ ᱚᱲᱚᱠ ᱠᱚ ᱵᱟᱠᱚ ᱜᱟᱱᱚᱜ ᱠᱟᱱᱟ ᱛᱟᱦᱚᱞᱮ ᱚᱱᱮ ᱡᱟᱦᱟᱸ ᱮᱸ ᱜᱟᱹᱰᱭᱟᱹ ᱯᱟᱲ ᱠᱚ ᱚᱱᱟ ᱡᱟᱦᱟᱸ ᱠᱚ ᱜᱟᱡᱟᱲ ᱠᱚ ᱚᱱᱟ ᱠᱚᱨᱮ ᱜᱮᱞᱮ ᱟᱲᱟᱜ ᱠᱟᱠᱚ ᱠᱟᱱᱟ ᱟᱨ ᱾ ᱟᱨ ᱱᱚᱜ-ᱚᱭ ᱜᱟᱹᱭ ᱦᱮᱸ ᱟᱫᱚ ᱢᱟᱱᱮ ᱟᱵᱚ ᱛᱚ ᱮᱸ ᱜᱩᱨᱤᱡ ᱛᱚ ᱞᱟᱜᱟᱣ ᱟᱵᱚᱱ ᱜᱮᱭᱟ ᱥᱮᱛᱟᱜ ᱨᱮᱫᱚ ᱜᱚᱴᱟ ᱵᱚᱱ ᱪᱷᱚᱸᱪ ᱲᱟᱭᱟ ᱦᱮᱸᱥᱮ, ᱟᱫᱚ ᱮᱭ ᱠᱟᱨᱚᱱ ᱛᱮ ᱢᱟᱱᱮ ᱜᱟᱹᱭ ᱜᱮ ᱫᱚᱦᱚᱸ ᱦᱩᱭ ᱟᱠᱟᱱᱟ ᱟᱨᱠᱤ ᱜᱟᱹᱭ ᱫᱚᱦᱚᱸ ᱦᱩᱭ ᱟᱠᱟᱱᱟ ᱟᱫᱚ ᱡᱟ-ᱜᱮ ᱛᱚᱣᱟ ᱠᱚᱦᱚᱸ ᱧᱟᱢᱚᱜ ᱜᱮᱭᱟ ᱾
ᱦᱩᱸ ᱾
ᱛᱟᱦᱚᱞᱮ ᱜᱚᱝᱠᱮ ᱟᱯᱮ ᱨᱮᱱ ᱫᱚ ᱢᱟᱱᱮ ᱛᱤᱱᱟᱹᱜ ᱜᱟᱱ ᱮ ᱰᱟᱝᱨᱤ ᱠᱟᱰᱟ ᱠᱚ, ᱥᱮ ᱜᱟᱹᱭ ᱠᱚ ᱛᱤᱱᱟᱹᱜ ᱜᱟᱱ ᱦᱮᱱᱟᱜ ᱠᱚ ᱛᱟᱯᱮᱭᱟ?
ᱦᱮᱸ ᱜᱚᱝᱠᱮ ᱟᱞᱮ ᱥᱮᱱ ᱫᱚ ᱰᱟᱹᱝᱨᱤ ᱜᱟᱰᱟ ᱢᱮᱱ ᱛᱮᱫᱚ ᱥᱟᱱᱟᱢ ᱠᱚᱨᱮᱱ ᱜᱮ ᱦᱮᱱᱟᱜ ᱠᱚᱜᱮᱭᱟ᱾ ᱟᱨ ᱟᱞᱮ ᱥᱮᱱ ᱫᱚ ᱱᱚᱝᱠᱟ ᱟᱹᱛᱤᱧ ᱡᱟᱭᱜᱟ ᱦᱚᱸ ᱢᱮᱱᱟᱜ ᱠᱷᱟᱹᱛᱤᱨ ᱛᱮ ᱛᱚ ᱦᱚᱲ ᱠᱚ ᱫᱚᱦᱚ ᱠᱚᱜᱮᱭᱟ ᱟᱨ ᱜᱩᱨᱤᱡ ᱠᱚ ᱧᱟᱢᱚᱜ ᱜᱮᱭᱟ ᱟᱨ ᱢᱟᱱᱮ ᱟᱞᱮ ᱥᱮᱱ ᱫᱚ ᱱᱩᱠᱩ ᱰᱟᱹᱝᱨᱤ ᱠᱟᱰᱟ ᱜᱮ ᱡᱟᱹᱥᱛᱤ ᱠᱚ ᱪᱟᱥ ᱠᱚ ᱜᱮᱭᱟ᱾
ᱟᱪᱪᱷᱟ᱾
ᱢᱟᱱᱮ ᱡᱟᱭᱜᱟ ᱟᱹᱛᱤᱧ ᱡᱟᱭᱜᱟ ᱦᱮᱱᱟᱜ ᱠᱷᱟᱹᱛᱤᱨ ᱛᱮᱦᱚᱸ ᱠᱚ ᱫᱚᱦᱚ ᱠᱚ ᱜᱮᱭᱟ ᱟᱨ ᱩᱱᱠᱩ ᱜᱮ ᱡᱟᱹᱥᱛᱤ ᱢᱟᱱᱮ ᱠᱷᱮᱛ ᱠᱚᱦᱚᱸ ᱛᱚ ᱡᱟᱹᱥᱛᱤ ᱵᱟᱹᱱᱩᱜ ᱛᱟᱠᱚᱣᱟ᱾ ᱟᱫᱚ ᱰᱟᱹᱝᱨᱤ ᱠᱟᱰᱟ ᱦᱚᱸᱠᱚ ᱚᱱᱟ ᱠᱟᱛᱮ ᱩᱱᱠᱩ ᱠᱚᱛᱮ ᱜᱮ ᱥᱚᱝᱥᱟᱨ ᱦᱚᱸ ᱪᱟᱞᱟᱣ ᱵᱟᱲᱟᱜ ᱜᱮᱭᱟ᱾
ᱟᱪᱪᱷᱟ ᱟᱪᱪᱷᱟ᱾
ᱟᱨ ᱛᱟᱦᱚᱞᱮ ᱟᱯᱮ ᱥᱮᱱ ᱫᱚ ᱟᱨ ᱪᱮᱫ ᱞᱮᱠᱟ ᱠᱚ ᱩᱸᱜ ᱦᱩᱸ ᱟᱹᱛᱤᱧ ᱡᱟᱭᱜᱟ ᱠᱚᱫᱚ ᱪᱮᱫ ᱞᱮᱠᱟ ᱢᱮᱱᱟᱜ ᱜᱮᱭᱟ?
ᱟᱫᱚ ᱟᱹᱛᱤᱧ ᱡᱟᱭᱜᱟ ᱫᱚ ᱚᱱᱠᱟ ᱫᱚ ᱵᱟᱹᱱᱩᱜ ᱛᱟᱞᱮᱭᱟ᱾ ᱟᱫᱚ ᱱᱚᱜ-ᱚᱭ ᱡᱮ ᱱᱚᱜ-ᱚᱭ ᱡᱟᱦᱟᱸ ᱤᱭᱟᱹ ᱥᱮ ᱢᱟᱱᱮ ᱱᱤᱛᱚᱜ ᱫᱚ ᱦᱚᱸᱜ-ᱚᱭ ᱵᱚᱨᱥᱟ ᱞᱟᱜᱟᱣᱱᱟ᱾ ᱛᱚ ᱜᱚᱴᱟ ᱛᱚ ᱱᱟᱜᱠᱷᱟᱱ ᱜᱚᱴᱟ ᱟᱲᱮ ᱜᱮ ᱱᱮᱛᱟᱨ ᱫᱚ ᱞᱚᱥᱚᱫᱚᱜ ᱠᱟᱱᱟ ᱦᱳᱭᱥᱮ᱾ ᱟᱫᱚ ᱛᱟᱦᱚᱞᱮ ᱟᱫᱚ ᱩᱱᱠᱩ ᱡᱟᱦᱟᱸᱭ ᱠᱟᱹᱡ ᱢᱟᱨᱟᱝ ᱧᱚᱜ ᱢᱮᱨᱚᱢ ᱠᱚ ᱩᱱᱠᱩ ᱫᱚ ᱟᱫᱚᱞᱮ ᱟᱨᱟᱜ ᱠᱟᱠᱚᱣᱟ ᱟᱨ ᱱᱚᱣᱟ ᱦᱚ ᱞᱚᱥᱚᱫ ᱨᱮᱫᱚ ᱩᱱᱠᱩ ᱢᱮᱨᱚᱢ ᱠᱚᱦᱚ ᱠᱷᱮᱛ ᱥᱮᱫ ᱫᱚ ᱵᱟᱠᱚ ᱪᱟᱜ ᱠᱟᱱᱟ ᱡᱮ ᱚᱱᱟ ᱟᱰᱮᱨᱮ ᱦᱟᱸᱰᱮ ᱱᱟᱰᱮ ᱠᱟᱹᱡ ᱜᱷᱟᱸᱥ ᱠᱚ ᱡᱟᱦᱟᱸ ᱠᱚᱨᱮ ᱛᱟᱦᱮᱱ ᱜᱮᱭᱟ᱾ ᱟᱫᱚ ᱵᱟᱝᱠᱚ ᱪᱟᱞᱟᱣ ᱵᱟᱲᱟᱜ ᱠᱟᱱᱟ ᱟᱨ ᱠᱷᱮᱛ ᱥᱮᱫ ᱦᱚᱸ ᱪᱮᱫ ᱮᱢ ᱟᱲᱟᱜ ᱠᱟᱛᱷᱟ ᱢᱮ ᱢᱮᱨᱚᱢ ᱠᱚ ᱟᱫᱚ ᱢᱟᱱᱮ ᱮᱸ ᱜᱷᱟᱥ ᱜᱚᱡ ᱨᱟᱱ ᱠᱚᱠᱚ ᱮᱢᱚᱜ ᱠᱟᱱᱟ ᱥᱮ᱾
ᱦᱳᱭ ᱦᱳᱭ ᱦᱳᱭ᱾
ᱦᱳᱭ ᱟᱫᱚ ᱚᱱᱟ ᱠᱷᱟᱛᱤᱨ ᱜᱮ ᱠᱷᱮᱛ ᱥᱮᱫ ᱦᱚᱸ ᱵᱟᱞᱮ ᱟᱲᱟᱜ ᱠᱚᱣᱟ ᱟᱨᱠᱤ᱾ ᱟᱫᱚ ᱚᱱᱮ ᱡᱟᱦᱟᱸ ᱤᱭᱟᱹ ᱟᱛᱳ ᱨᱮᱱᱟᱜ ᱡᱟᱦᱟᱸ ᱨᱮᱜᱮ ᱢᱟᱱᱮ ᱜᱮ ᱟᱱᱟ ᱜᱤᱰᱭᱟᱹ ᱯᱟᱲ ᱠᱚ ᱵᱟᱝ ᱛᱟᱦᱮᱱᱟ᱾ ᱟᱫᱚ ᱚᱱᱟ ᱜᱟᱹᱰᱭᱟᱹ ᱯᱟᱲ ᱥᱮᱫ ᱜᱮᱞᱮ ᱞᱟᱜᱟ ᱠᱷᱟᱹᱲ ᱠᱟᱠᱚᱣᱟ ᱟᱨᱠᱤ᱾
ᱟᱫᱚ ᱢᱮᱱᱫᱟᱞᱤᱧ ᱚᱱᱟᱹ ᱡᱟᱦᱟᱸ ᱛᱚᱞᱟ ᱠᱚ ᱵᱟᱝᱠᱚ ᱡᱚᱢ ᱛᱟᱠᱚ ᱛᱮ?
ᱟᱫᱚ ᱛᱚᱞᱟ ᱚᱱᱛᱮ ᱫᱚ ᱟᱫᱚ ᱵᱟᱝᱠᱚ ᱩᱰᱩᱠᱚᱜ ᱜᱮᱭᱟ ᱛᱚ ᱚᱱᱠᱟ ᱫᱚ ᱢᱮᱨᱚᱢ ᱫᱚ ᱟᱫᱚ ᱦᱮᱸ ᱚᱝᱠᱟ ᱜᱮᱞᱮ ᱫᱚᱦᱚ ᱠᱟᱠᱚᱣᱟ ᱟᱨᱠᱤ᱾ ᱢᱟᱱᱮ ᱟᱨᱤᱞᱮ ᱠᱟᱹᱡ ᱞᱮ ᱧᱮᱞ ᱵᱟᱲᱟ ᱟᱠᱚ ᱜᱮᱭᱟ ᱡᱮ ᱚᱱᱟ ᱞᱟᱴᱟ ᱠᱷᱚᱱ ᱜᱮᱠᱚ ᱩᱰᱩᱜᱚᱸᱜ ᱠᱟᱱᱟ ᱥᱮ ᱪᱮᱜ, ᱡᱩᱫᱤ ᱠᱚ ᱩᱰᱩᱝᱚᱜ-ᱟ ᱟᱨᱚ ᱞᱮ ᱞᱟᱜᱟ ᱵᱟᱭ ᱠᱚᱣᱟ ᱛᱤᱠᱷᱱᱤ᱾ ᱦᱳᱭ᱾
ᱟᱞᱮ ᱥᱮᱱ ᱫᱚ ᱢᱮᱨᱚᱢ ᱢᱟᱛᱚ ᱟᱹᱰᱤ ᱡᱩᱵᱽᱲᱤ ᱧᱚᱸᱜ ᱜᱮᱭᱟ ᱠᱚ ᱥᱮ ᱪᱤᱠᱟᱹᱱ ᱜᱮᱭᱟ ᱠᱚ ᱦᱩᱸ᱾ ᱚᱱᱟ ᱛᱚᱞᱟ ᱠᱚ ᱫᱚ ᱥᱮ ᱦᱩᱲᱩ ᱫᱟᱨᱮ ᱠᱚᱫᱚ ᱟᱹᱰᱤ ᱡᱳᱨ ᱦᱟᱸᱜ ᱠᱚ ᱡᱚᱢ ᱱᱟᱜ ᱠᱚ ᱨᱤᱠᱟᱹᱭ ᱜᱤᱭᱟ᱾ ᱟᱫᱚ ᱚᱱᱟ ᱠᱷᱟᱹᱛᱤᱨ ᱛᱮ ᱟᱞᱮ ᱫᱚ ᱚᱱᱟ ᱠᱚᱨᱮ ᱫᱚ ᱵᱟᱹᱭᱦᱟᱹᱲ ᱟᱲᱮ ᱠᱚᱨᱮ ᱫᱚ ᱵᱟᱝᱞᱮ ᱟᱛᱤᱧ ᱠᱚᱣᱟ᱾ ᱮᱠᱟᱞ ᱛᱮ ᱤᱭᱟᱹ ᱞᱮ ᱤᱫᱤ ᱠᱚᱣᱟ ᱦᱟᱸᱱᱟ ᱵᱩᱨᱩ ᱫᱷᱟᱨᱮ ᱞᱮᱞ ᱟᱫᱤ
ᱟᱪᱪᱷᱟ ᱟᱪᱪᱷᱟ᱾ ᱟᱫᱚ ᱦᱳᱭ ᱦᱮᱸ ᱜᱚᱢᱠᱮ᱾ ᱦᱮᱞᱳ᱾ ᱟᱠᱟᱭ ᱱᱟᱵᱤᱱ ᱜᱚᱝᱠᱮ? ᱜᱚᱝᱠᱮ ᱟᱸᱡᱚᱢᱚᱜ ᱠᱟᱱᱟ?